ᱦᱳᱭ ᱜᱚᱝᱠᱮ ᱟᱸᱡᱚᱢᱚᱜ ᱠᱟᱱᱟ᱾ ᱚᱲᱟᱜ ᱨᱮᱜᱮ ᱜᱚᱝᱠᱮ,
ᱚ ᱦᱚᱸ ᱪᱮᱫ ᱠᱚ ᱪᱤᱠᱟᱹ ᱯᱟᱲᱦᱮᱫ ᱦᱩᱭᱩᱜ ᱠᱟᱱᱟ ᱛᱟᱦᱚᱞᱮ?
ᱟᱪᱪᱷᱟ ᱱᱟᱯᱟᱭ ᱵᱟᱲᱟ ᱜᱮ? ᱢᱮᱱ ᱫᱟᱞᱤᱧ ᱱᱟᱯ ᱱᱟᱯᱟ, ᱪᱮᱫᱮᱠᱟ?
ᱱᱤᱛᱚᱜ ᱫᱚ ᱪᱮᱫ ᱠᱚ ᱪᱤᱠᱟᱹᱵᱟᱲᱟ ᱦᱩᱭᱩ ᱠᱟᱱᱟ? ᱱᱤᱭᱟ ᱠᱷᱟᱲᱡ ᱫᱚ᱾
ᱦᱳᱭ ᱱᱤᱭᱟᱹ ᱦᱟᱹᱞᱤ ᱫᱚ, ᱚᱱᱮ ᱵᱟᱹᱭᱦᱟᱹᱲ ᱠᱚᱨᱮ ᱠᱟᱹᱢᱤ ᱠᱚᱜᱮ ᱦᱩᱭᱩᱜ ᱠᱟᱱᱟ ᱦᱟᱜ᱾ ᱦᱩᱲᱩ ᱨᱚᱦᱚᱭ ᱠᱚ ᱟᱯᱮ ᱠᱚᱜᱮ?
ᱟᱞᱮ ᱫᱚ ᱚᱱᱟᱜᱮ ᱟᱞᱮ ᱫᱚ ᱦᱟᱸᱜ ᱟᱹᱣᱨᱤ ᱟᱲᱜᱚᱭᱟ ᱟᱫᱚ ᱦᱟᱸᱜ᱾ ᱚᱱᱠᱟ ᱢᱚᱬᱮ ᱛᱩᱨᱩᱭ ᱫᱤᱱ ᱞᱟᱜᱟᱣ ᱜᱚᱫᱚᱜᱼᱟ ᱟᱨᱵᱚ ᱦᱟᱜ ᱥᱮᱨᱢᱟ ᱡᱟᱹᱲᱤ ᱠᱚᱭᱚᱜ ᱦᱩᱭ ᱟᱠᱟᱱᱟ᱾
ᱦᱮᱸᱻ
ᱟ ᱨᱚᱦᱚᱭ ᱫᱚᱯᱮ ᱮᱦᱚᱵ ᱟᱠᱟᱼᱟ?
ᱦᱳᱭ ᱟᱞᱮ ᱠᱚᱫᱚᱞᱮ ᱮᱦᱚᱵ ᱟᱠᱟᱫᱟ ᱱᱚᱛᱮ ᱫᱚ ᱱᱟᱦᱟᱜ᱾
ᱢᱮᱛᱟᱜ ᱦᱟᱲᱟᱢ ᱛᱮᱜᱮ ᱫᱟᱜ ᱡᱟᱹᱲᱤ ᱠᱤ ᱞᱟᱜᱟᱣ ᱧᱚᱜ ᱠᱟᱱᱟ ᱥᱮ᱾
ᱦᱮᱸ ᱫᱟᱜ ᱡᱟᱹᱲᱤ ᱜᱮ ᱱᱚᱛᱮ ᱱᱟᱼᱼ ᱱᱟᱯᱟᱭ ᱜᱮ ᱦᱩᱭᱩᱜ ᱠᱟᱱᱟ ᱱᱟᱦᱟᱜ, ᱟᱯᱮ ᱥᱮᱫ ᱟᱠᱟᱠᱟᱞ ᱧᱚᱜ ᱠᱟᱱᱟ?
ᱦᱮᱸ ᱟᱠᱟᱞ ᱧᱚᱜ ᱛᱚᱞᱟ ᱠᱚᱫᱚ ᱦᱟᱨᱟ ᱧᱚᱜ ᱠᱟᱱ ᱜᱮᱭᱟ ᱟᱫᱚ ᱚᱱᱟ ᱫᱟᱜ ᱡᱟᱞᱟ᱾ ᱛᱮᱜᱮ ᱦᱟᱜ ᱵᱟᱝᱞᱮ ᱨᱚᱦᱚᱭ ᱫᱟᱲᱮᱭᱟᱜ ᱠᱟᱱᱟ᱾ᱮᱱᱛᱮ ᱨᱮᱦᱚᱸ ᱢᱚᱬᱮ ᱛᱤᱨᱤᱥ ᱫᱤᱱ ᱨᱮᱜᱮᱞᱮ᱾ ᱟ ᱠᱟᱹᱴᱤᱡ ᱞᱮ ᱛᱟᱸᱜᱤ ᱛᱷᱟᱨ ᱞᱮᱜᱮ ᱥᱮ ᱟᱫᱚ ᱚᱱᱟ ᱯᱚᱨᱮ ᱦᱟᱸᱜ ᱤᱭᱟᱹ ᱠᱚ ᱢᱮᱱᱟᱜ ᱟᱠᱟᱫᱟ᱾ ᱢᱤᱱᱤ ᱥᱮᱞᱩ ᱚᱱᱟ ᱠᱚ ᱢᱮᱱᱟᱜ ᱠᱟᱜ ᱜᱮᱭᱟ ᱛᱚ ᱟᱯᱱᱟᱨ ᱠᱚᱣᱟᱜ ᱜᱮ, ᱚᱱᱟ ᱛᱮᱦᱚᱸᱞᱮ ᱨᱚᱦᱚᱭ ᱜᱮᱭᱟ᱾ ᱟᱫᱚ ᱞᱮ ᱡᱮᱦᱮᱛᱩ᱾ ᱥᱮᱨᱢᱟ ᱡᱟᱹᱲᱤ ᱧᱮᱞᱚᱜ ᱠᱟᱱᱟ ᱫᱟᱜ ᱫᱟᱜ ᱜᱮ, ᱡᱮ ᱫᱟᱜᱟᱭ ᱢᱮᱱᱛᱮ ᱫᱟᱜᱟᱭ ᱢᱮᱱᱛᱮ ᱚᱱᱠᱷᱟ᱾ ᱟᱨ ᱫᱟᱜ ᱫᱚ ᱵᱟᱭ ᱫᱟᱜᱮᱼᱟ ᱟᱨᱠᱤ ᱚᱱᱟᱜᱮ ᱠᱟᱹᱴᱤᱡ ᱮ᱾ ᱧᱮᱞ ᱵᱟᱲᱟᱭᱮᱫ
ᱦᱳᱭ ᱟᱞᱮ ᱠᱚᱫᱚ ᱚᱱᱟ ᱠᱚᱫᱚ ᱴᱷᱤᱠ ᱜᱮᱛᱮ ᱱᱚᱜ-ᱚᱭ᱾ ᱥᱟᱹᱨᱫᱤ ᱦᱩᱭᱩᱜ ᱠᱟᱱᱟ ᱛᱚᱵᱮ ᱮᱸ ᱫᱟᱠᱟᱠᱩ ᱡᱚᱢ ᱵᱟᱲᱟ ᱠᱚ ᱦᱩᱭᱼᱱᱟ᱾
ᱡᱚᱢ ᱵᱟᱲᱟ ᱫᱚ ᱟᱹᱣᱨᱤ ᱦᱩᱭᱩᱜ-ᱟ ᱟᱫᱚ ᱦᱟᱸᱜ ᱮᱱᱟᱱ ᱱᱟᱥᱛᱟ ᱵᱟᱲᱟ ᱦᱩᱭ ᱟᱠᱟᱱᱟ ᱠᱟᱹᱴᱤᱡ ᱵᱟᱡᱟᱨ ᱥᱮᱫ ᱪᱟᱞᱟᱣ ᱦᱩᱭ ᱞᱮᱱ ᱠᱷᱟᱡ ᱛᱚ ᱟᱫᱚ ᱱᱟᱥᱮ ᱫᱚᱠᱟᱱ ᱨᱮ ᱱᱟᱥᱮᱱᱟᱜ ᱡᱚᱢ ᱦᱩᱭᱱᱟ᱾ ᱟᱨ ᱱᱤᱛᱚᱜ ᱫᱚ ᱚᱱᱠᱟ ᱫᱚᱥ ᱫᱚᱥ ᱵᱟᱡᱮ ᱥᱮᱫ ᱛᱮ ᱡᱚᱢ ᱦᱩᱭᱩᱜ-ᱟ ᱫᱚᱥ ᱥᱟᱲᱮ ᱫᱚᱥ ᱵᱟᱡᱮ ᱥᱮᱫ ᱛᱮ ᱡᱚᱢ ᱦᱩᱭᱩᱜ-ᱟ ᱫᱟᱠᱟ ᱫᱚ᱾ ᱡᱚᱢ ᱠᱮᱜ ᱡᱚᱢ ᱠᱮᱜ ᱟᱢ ᱥᱮ ᱫᱟᱠᱟ ᱫᱚ
ᱦᱳᱭ ᱟᱞᱮ ᱫᱚ ᱱᱚᱜ-ᱚᱭ ᱱᱤᱛᱳᱜ ᱡᱚᱢ ᱞᱟᱹᱜᱤᱫ ᱵᱚᱞᱮ᱾ ᱟᱞᱮ ᱫᱚ ᱞᱚᱜᱚᱱ ᱧᱚᱜ ᱜᱮ ᱧᱟᱢᱚᱜ-ᱟ ᱦᱮᱸ
ᱟᱫᱚ ᱥᱤᱜᱟᱹᱲ ᱨᱮᱱᱟᱜ
ᱦᱚᱭ ᱱᱚᱛᱮ ᱫᱚ ᱥᱤᱸᱜᱟᱹᱲ ᱨᱮᱱᱟᱜ ᱟᱯᱮ ᱥᱮᱫ᱾
ᱦᱮᱸ ᱥᱤᱸᱜᱟᱹᱲ ᱫᱚ ᱥᱤᱸᱜᱟᱹᱲ ᱠᱟᱱᱟ ᱟᱫᱚ ᱢᱟᱱᱮ ᱥᱤᱸᱜᱟᱹᱲ ᱨᱮᱱᱟᱜ ᱴᱟᱠᱟ ᱯᱮ ᱡᱚᱢ ᱫᱟ᱾
ᱦᱮᱸ ᱦᱮᱸ ᱥᱤᱸᱜᱟᱹᱲ ᱨᱮᱱᱟᱜ᱾
ᱥᱤᱜᱟᱹᱲ ᱵᱮᱲᱟ ᱨᱮᱱᱟᱜ ᱵᱟᱝ?
ᱦᱳᱭ ᱦᱳᱭ᱾
ᱟ ᱠᱟᱨᱚᱱ ᱫᱚ ᱚᱱᱛᱮ ᱫᱚ ᱦᱮᱸ ᱚᱱᱛᱮ ᱠᱚᱫᱚ ᱵᱤᱨ ᱠᱚᱫᱚ ᱢᱮᱱᱟᱜ ᱮᱥᱮ ᱵᱟᱝ ᱵᱤᱨ ᱯᱟᱠᱟᱲ ᱠᱚ?
ᱦᱳᱭ ᱵᱤᱨ ᱯᱟᱠᱟᱲ ᱢᱮᱱᱟᱜ ᱜᱮᱭᱟ ᱟᱫᱚ ᱛᱷᱚᱲᱟ ᱡᱮᱞᱮᱧ ᱧᱚᱜ ᱨᱮ ᱢᱮᱱᱟᱜᱼᱟ ᱱᱟᱦᱟᱜ᱾ ᱮᱸ ᱱᱚᱛᱮ ᱟᱹᱰᱤ ᱥᱩᱨ ᱨᱮᱫᱚ ᱵᱟᱹᱱᱩᱜᱼᱟ, ᱟᱯᱮᱥᱮᱫ ᱫᱚ ᱵᱩᱨᱩ ᱫᱤᱥᱚᱢ ᱥᱮ ᱴᱟᱺᱰᱤ ᱜᱮᱭᱟ?
ᱵᱟᱝ ᱵᱟᱝ ᱟᱞᱮ ᱚᱱᱛᱮ ᱵᱤᱨ ᱫᱤᱥᱚᱢ ᱜᱮ ᱠᱟᱱᱟ ᱡᱚᱝᱜᱚᱞ ᱢᱚᱦᱚᱞ ᱠᱟᱱᱟ ᱛᱚ ᱚᱱᱟ ᱫᱚ᱾ ᱟᱫᱚ ᱵᱤᱨᱵᱩᱨᱩ ᱫᱚ ᱥᱩᱨ ᱨᱮᱜᱮ ᱢᱮᱱᱟᱜ ᱠᱟᱫᱟ ᱟᱞᱮ ᱚᱲᱟᱜ ᱥᱩᱨ ᱥᱩᱨ ᱠᱷᱚᱱᱟᱜ ᱜᱮ ᱵᱤᱨ ᱫᱚ ᱢᱮᱱᱟᱜᱼᱟ᱾
ᱦᱚᱸ᱾
ᱦᱮᱸ ᱦᱟᱛᱤ ᱠᱚ ᱢᱮᱱᱟᱜ ᱠᱟᱫ ᱞᱮᱭᱟ ᱟᱞᱮ ᱱᱚᱛᱮ ᱫᱚ ᱥᱩᱨ ᱥᱩᱯᱩᱨ ᱨᱮᱜᱮ, ᱛᱚ ᱟᱯᱮ ᱚᱱᱛᱮ ᱛᱟᱦᱞᱮ ᱦᱟᱹᱛᱤ ᱠᱚᱫᱚ ᱠᱚ ᱪᱟᱞᱟᱜᱼᱟ ᱜᱚᱝᱠᱮ
ᱦᱳᱭ ᱜᱚᱝᱠᱮ ᱱᱚᱛᱮ ᱦᱚᱸ ᱢᱮᱱᱟᱜ ᱠᱚᱣᱟ᱾ ᱟᱫᱚ ᱟᱞᱮ ᱠᱷᱚᱱ ᱛᱷᱚᱲᱟ ᱜᱟᱱ ᱯᱷᱟᱨᱟᱠ ᱧᱚᱜ ᱛᱮᱠᱚ ᱦᱤᱡᱩᱜᱼᱟ ᱱᱚᱜᱼᱚ ᱱᱚᱛᱮ ᱫᱚ ᱦᱟᱱᱟ ᱟᱸᱜᱷᱟᱲ ᱫᱤᱱ ᱠᱚ ᱥᱮᱴᱮᱨᱚᱜ ᱜᱮᱭᱟ᱾ ᱟ ᱱᱮᱛᱟᱨ ᱫᱤᱱ ᱫᱚ ᱱᱟᱦᱟᱜ ᱩᱱᱟᱹᱜ ᱵᱟᱠᱚ ᱥᱮᱴᱮᱨᱚᱜ ᱠᱟᱱᱟ᱾ ᱱᱮᱛᱟᱨ ᱫᱚ ᱟᱜᱟᱨ ᱫᱤᱱ ᱠᱚᱨᱮ ᱾
ᱦᱮᱸ ᱟᱫᱚ ᱟᱞᱮ ᱫᱚ ᱱᱚᱛᱮᱫᱚ ᱦᱟᱜ ᱤᱭᱟᱹ ᱠᱟᱱᱟ ᱛᱚ ᱥᱳᱨ ᱨᱮᱜᱮ ᱵᱤᱨ ᱠᱟᱱᱟ ᱟᱫᱚ ᱥᱩᱨ ᱨᱮ ᱵᱤᱨ ᱠᱷᱟᱛᱤᱨ ᱟᱫᱚ ᱠᱟᱹᱴᱤᱡ ᱵᱟᱲᱟ ᱞᱮ ᱜᱮᱭᱟ ᱱᱚᱜᱼᱚᱭ ᱯᱩᱥ ᱵᱚᱸᱜᱟ ᱠᱚ ᱥᱮᱴᱮᱨ ᱞᱮᱱᱠᱷᱟᱱ ᱩᱱᱦᱚ ᱠᱚ ᱮᱢᱱᱤ ᱛᱚ ᱢᱮᱱᱟᱜ ᱠᱟᱜ ᱜᱮ᱾ ᱥᱩᱨ ᱜᱮᱭᱟᱛᱚ ᱵᱤᱨ ᱫᱚ ᱚᱲᱟᱜ ᱥᱩᱨ ᱠᱷᱚᱱᱟᱜ ᱜᱮ ᱟᱨ ᱟ ᱢᱤᱫ ᱠᱤᱞᱳᱢᱤᱴᱟᱨ ᱥᱩᱨ ᱠᱷᱚᱱᱟᱜ ᱢᱤᱫ ᱠᱤᱞᱳᱢᱤᱴᱟᱨ ᱫᱚ ᱟᱹᱰᱤ ᱥᱟᱹᱜᱤᱧ ᱞᱟᱹᱭ ᱠᱟᱜᱼᱟ᱾ ᱟᱻ ᱥᱩᱨ ᱧᱚᱜ ᱜᱮᱭᱟ ᱟᱹᱰᱤ ᱥᱩᱨ ᱜᱮ ᱚᱲᱟᱜ ᱥᱩᱨ ᱠᱷᱚᱱᱟᱜ ᱜᱮ᱾ ᱢᱮᱱᱟᱜ ᱠᱟᱫᱟ ᱟᱞᱮ ᱱᱚᱛᱮ ᱫᱚ, ᱦᱮᱸ ᱜᱚᱢᱠᱮ ᱠᱟᱹᱴᱤᱡ ᱨᱚᱲ ᱠᱚ ᱟᱸᱡᱚᱢᱚᱜ ᱠᱟᱱᱟ ᱠᱟᱹᱴᱤᱡ ᱤᱭᱟᱹ ᱧᱚᱜ ᱦᱮᱸ ᱦᱮᱸ᱾
ᱛᱚᱵᱮ ᱩᱢ ᱢᱟᱦᱟ ᱠᱚᱫᱚ ᱪᱮᱫᱞᱮᱠᱟ ᱦᱩᱭᱩᱜ ᱠᱟᱱᱟ?
ᱜᱚᱝᱠᱮ ᱟᱫᱚ ᱟᱞᱮ ᱫᱚ ᱥᱟᱹᱛ ᱥᱟᱯᱲᱟᱣ ᱫᱚᱞᱮ ᱥᱟᱹᱛ ᱥᱟᱯᱲᱟᱣ ᱠᱟᱱ ᱜᱮᱭᱟ ᱟᱫᱚ
ᱦᱮᱸ
ᱚ ᱚᱱᱟᱜᱮ ᱛᱟᱹᱜᱤ ᱛᱟᱲᱟᱜ ᱨᱮ ᱢᱮᱱᱟᱜ ᱠᱟᱜ ᱞᱮᱭᱟ ᱚᱱᱟ ᱚᱠᱛᱚ ᱜᱮ ᱥᱮ ᱚᱱᱟ ᱫᱤᱱ ᱥᱮ ᱚᱱᱟ ᱟᱢ ᱦᱟᱜ ᱜᱮ ᱪᱮᱫ ᱞᱮᱠᱟ ᱟᱞᱮ ᱥᱟᱹᱛ ᱥᱟᱯᱲᱟᱣ ᱜᱮᱭᱟ ᱞᱮ ᱟᱞᱮ ᱫᱚ ᱟᱫᱚ ᱟᱯᱮ ᱠᱚᱜᱮ ᱚᱠᱟ ᱞᱮᱠᱟ?
ᱦᱮᱸ ᱱᱚᱛᱮ ᱦᱚᱸ ᱡᱳᱨᱫᱟᱨ ᱜᱮ ᱦᱩᱭᱩᱜ ᱠᱟᱱᱟ ᱟᱞᱮ ᱦᱚᱸ ᱯᱩᱨᱟᱹᱣ ᱣ ᱦᱳᱭᱮᱱᱟ ᱟᱫᱚ ᱟᱹᱰᱤ ᱜᱟᱫᱮᱞ ᱜᱮ ᱦᱩᱭᱩᱜ ᱱᱚᱸᱰᱮ ᱫᱚ ᱱᱟᱦᱟᱜ ᱥᱟᱜᱮ ᱜᱮᱞᱮ ᱚᱨᱟᱜ᱾
ᱟᱪᱪᱷᱟ ᱟᱫᱚ ᱜᱚᱝᱠᱮ ᱚᱱᱮ ᱚᱠᱟ ᱞᱮᱠᱟ ᱦᱟᱸᱜ ᱢᱤᱫᱴᱟᱝ ᱥᱮ ᱟᱯᱮ ᱚᱱᱛᱮ ᱢᱟᱱᱟᱣ ᱜᱮᱭᱟᱹ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ?
ᱦᱳᱭ ᱱᱚᱛᱮ ᱫᱚ ᱱᱚᱦᱟᱜ ᱥᱟᱸᱜᱮ ᱡᱟᱣᱨᱟ ᱠᱟᱛᱮᱫ ᱚᱱᱟ ᱠᱚ ᱪᱮᱛᱟᱱ ᱨᱮ ᱜᱮ ᱜᱟᱯᱟᱞ ᱢᱟᱨᱟᱣ ᱤᱱᱠᱟᱹᱱᱟᱜ ᱩᱫᱽᱫᱮᱥᱚ ᱤᱫᱤ ᱠᱟᱛᱮᱫ᱾
ᱡᱟᱦᱟᱸ ᱞᱮᱠᱟ ᱩᱱᱠᱤᱱ ᱠᱤᱱ ᱦᱚᱸ ᱦᱚᱸ ᱞᱮᱫᱟ ᱚᱱᱟ ᱠᱳ ᱫᱤᱱ ᱨᱮ ᱚᱱᱟ ᱠᱚ ᱪᱮᱛᱟᱱ ᱨᱮᱜᱮ᱾ ᱜᱟᱯᱟᱞ ᱢᱟᱨᱟᱜᱼᱟ ᱟᱨ ᱚᱱᱟ ᱛᱟᱞᱟ ᱨᱮ ᱡᱟᱦᱟᱸ ᱞᱮᱠᱟ ᱮᱱᱮᱡ ᱥᱮᱨᱮᱧ ᱥᱮ ᱤᱭᱟᱹ ᱠᱚ ᱫᱚ ᱚᱱᱠᱟ ᱵᱟᱝ ᱦᱩᱭᱩᱜᱼᱟ᱾ ᱟᱨ ᱟᱱᱟᱴ ᱯᱨᱳᱜᱨᱟᱢ ᱠᱚ ᱦᱚᱸ ᱵᱟᱝ ᱛᱟᱦᱮᱸᱱᱟ᱾ ᱫᱤᱱ ᱵᱮᱞᱟ ᱨᱮ ᱜᱮ ᱡᱷᱚᱛᱚ ᱚᱱᱟ ᱠᱚ ᱜᱮ ᱪᱟᱵᱟᱜᱼᱟ᱾ ᱦᱮ ᱚᱱᱟ ᱞᱟᱹᱜᱤᱫ ᱜᱮ ᱩᱱᱠᱤ ᱱᱟᱜ ᱦᱩᱞ ᱢᱟᱦᱟ ᱛᱟᱦᱮᱸ ᱠᱟᱱᱟ ᱛᱚ᱾
ᱦᱮᱸ ᱦᱮᱸ ᱴᱷᱤᱠ ᱵᱷᱟᱜᱤ ᱵᱩᱡᱷᱟᱹᱣ ᱱᱟ ᱜᱚᱝᱠᱮ ᱱᱚᱭ ᱡᱮ ᱦᱮᱸ ᱱᱩᱱᱟᱹᱜ ᱢᱚᱸᱡᱽ ᱯᱮ ᱥᱟᱯᱲᱣᱟ ᱟᱹᱰᱤ ᱢᱚᱸᱡᱽ ᱵᱩᱡᱷᱟᱹᱣ ᱮᱱᱟ ᱟᱫᱚ ᱟᱫᱚᱢ ᱟᱫᱚᱢ ᱡᱟᱭᱜᱟ ᱨᱮ ᱧᱮᱞᱚᱜ ᱠᱟᱱᱟ ᱟᱫᱚ ᱟᱞᱮ ᱚᱱᱛᱮ ᱡᱟᱦᱟᱸ ᱞᱮᱠᱟ ᱢᱟᱱᱟᱣ ᱫᱟ ᱚᱸᱰᱮ ᱟᱞᱮ ᱫᱚ ᱦᱟᱸᱜ ᱩᱱ ᱦᱤᱞᱳᱜ ᱵᱚᱸᱜᱟ ᱵᱩᱨᱩ ᱛᱟᱞᱟ ᱛᱮ ᱦᱳᱭᱳᱜᱼᱟ᱾ ᱚᱱᱟ ᱯᱚᱨᱮ ᱱᱟᱥᱮ ᱨᱮᱞᱤᱭᱟᱞᱮ ᱨᱮᱞᱤ ᱦᱮᱸ ᱨᱮᱞᱤ ᱚᱠᱛᱚ ᱚᱸᱰᱮ ᱨᱮᱞᱤ ᱦᱩᱭ ᱠᱟᱛᱮ ᱟᱫᱚ ᱟᱨ ᱱᱟᱥᱮ ᱠᱟᱹᱴᱤᱡ ᱞᱟᱠᱪᱟᱨ ᱟᱠᱲᱟ ᱞᱟᱹᱭ ᱛᱮ ᱫᱚ, ᱞᱟᱠᱪᱟᱨ ᱞᱮᱠᱟ ᱞᱟᱹᱭ ᱛᱮ ᱫᱚ ᱡᱟᱦᱟᱸ ᱟᱵᱚ ᱨᱮᱱ ᱚᱱᱟ ᱩᱱ ᱦᱩᱞᱳᱜ ᱟᱜ ᱡᱟᱦᱟᱸ ᱩᱭᱦᱟᱹᱨ ᱵᱷᱟᱵᱽᱱᱟ ᱛᱮ ᱡᱟᱦᱟᱸ ᱟᱵᱚ ᱵᱚᱱ ᱛᱮᱦᱤᱧ ᱵᱚᱱ ᱢᱟᱱᱟᱣᱮᱜᱼᱟ ᱚᱱᱟ ᱵᱟᱠᱷᱨᱟ ᱛᱮ ᱢᱤᱫ ᱵᱟᱨ ᱠᱟᱛᱷᱟ ᱞᱟᱹᱭ ᱚᱸᱰᱮ ᱡᱟᱛᱮ ᱟᱵᱚ ᱨᱮᱱ ᱥᱟᱱᱟᱢ ᱟᱹᱛᱩ ᱦᱚᱲ ᱥᱮ ᱫᱤᱥᱚᱢ ᱠᱚ ᱵᱟᱲᱟᱭ ᱧᱟᱢ ᱢᱟ ᱢᱮᱥᱮᱡ ᱟᱭ ᱮᱢ ᱡᱮ ᱦᱮᱸ ᱟᱨ ᱟᱹᱰᱤ ᱦᱚᱲ ᱜᱮ ᱧᱮᱞ ᱟᱵᱚᱱ ᱵᱟᱝ ᱠᱚ ᱵᱟᱰᱟᱭᱟ ᱱᱚᱣᱟ ᱤᱫᱤ ᱠᱟᱛᱮᱜ ᱟᱹᱰᱤ ᱠᱤᱪᱷᱩ ᱜᱮ ᱵᱟᱝ ᱠᱚ ᱵᱟᱰᱟᱭᱟ ᱛᱚ ᱚᱱᱟ ᱠᱚ ᱞᱟᱹᱭ ᱥᱚᱫᱚᱨ ᱚᱱᱟᱜᱮ ᱟᱨᱠᱤ᱾
ᱦᱳᱭ ᱡᱟᱹᱨᱩᱲ ᱢᱮᱱᱟᱜᱼᱟ ᱡᱟᱦᱟᱸ ᱞᱮᱠᱟ ᱟᱵᱚ ᱨᱤᱱ ᱵᱤᱨ ᱵᱟᱱᱴᱟ, ᱦᱮᱸ ᱩᱱᱠᱤ ᱱᱟᱜ ᱩᱫᱮᱥᱥᱚ ᱠᱤᱱ ᱞᱟᱹᱭ ᱢᱟ ᱡᱤᱣᱤ ᱪᱟᱞᱟᱣ ᱚᱱᱟᱜᱮ ᱡᱩᱫᱤ ᱟᱵᱚ ᱫᱤᱥᱚᱢ ᱦᱚᱲ ᱵᱚᱱ ᱵᱟᱰᱟᱭ ᱦᱚᱪᱚ ᱠᱚᱣᱟ ᱱᱚᱜᱼᱚᱭ ᱡᱮᱢᱚᱱ ᱟᱞᱚ ᱵᱚᱫᱚ ᱞᱚᱜ ᱢᱟ᱾ ᱦᱮᱸ ᱦᱩᱞ ᱢᱟᱦᱟ ᱫᱚ ᱦᱩᱞ ᱢᱟᱦᱟ ᱞᱮᱠᱟ ᱜᱮ ᱛᱟᱦᱮᱱ ᱢᱟ᱾ ᱱᱤᱛᱚᱜ ᱢᱟ ᱟᱹᱰᱤ ᱜᱟᱱ ᱡᱟᱭᱜᱟ ᱨᱮ ᱵᱚᱫᱚᱞ ᱟᱠᱟᱱᱟ ᱦᱩᱞ ᱢᱟᱦᱟ ᱧᱩᱛᱩᱢ ᱠᱟᱛᱮᱫ ᱚᱨᱜᱮᱥᱴᱟᱨ ᱠᱚ ᱢᱟᱱᱟᱣ ᱮᱫ ᱠᱟᱱᱟ᱾ ᱟᱨ ᱱᱟᱭᱤᱴ ᱯᱨᱳᱜᱨᱟᱢ ᱠᱚ ᱪᱮᱫ ᱛᱮᱫ ᱠᱚ ᱦᱩᱭ ᱦᱚᱪᱚ ᱭᱟ ᱚᱱᱟ ᱠᱚᱫᱚ ᱟᱹᱰᱤ ᱵᱷᱩᱞ ᱦᱩᱭᱩᱜ ᱠᱟᱱᱟ ᱟᱵᱚ ᱣᱟᱜ ᱚᱯᱚ ᱢᱟᱱ ᱜᱮ ᱢᱮᱱ ᱜᱟᱱᱚᱜᱼᱟ᱾ ᱟᱵᱚ ᱨᱮᱱ ᱵᱤᱨᱵᱷᱟᱱᱴᱟ ᱛᱟᱹᱠᱤᱱ ᱠᱤᱱ ᱚᱯᱚᱢᱟᱱᱚᱜ ᱠᱟᱱᱟ᱾
ᱮᱠᱟᱞ ᱮᱠᱟᱞ ᱟᱫᱚ ᱜᱚᱝᱠᱮ ᱴᱷᱤᱠ ᱜᱮᱭᱟ ᱱᱩᱠᱩ ᱡᱟᱦᱟᱸᱭ ᱚᱱᱟ ᱯᱨᱳᱜᱨᱟᱢ ᱥᱮ ᱱᱟᱭᱤᱴ ᱯᱨᱳᱜᱨᱟᱢ ᱠᱚ ᱥᱮ ᱟᱨᱚ ᱮᱱᱟᱱ ᱮᱱᱮᱡ ᱥᱮᱨᱮᱧ ᱠᱚ ᱠᱚᱨᱟᱣ ᱮᱜ ᱟ ᱥᱮ ᱩᱱᱠᱩ ᱫᱚ ᱡᱟᱹᱱᱤ ᱪᱚᱝ ᱡᱟᱦᱟᱸ ᱟᱵᱚ ᱵᱤᱨ ᱵᱟᱱᱴᱟ ᱠᱚᱣᱟᱜ ᱥᱮ ᱦᱩᱞ ᱜᱤᱹᱨᱭᱟᱹ ᱛᱤᱱᱟᱹᱜ ᱢᱮᱱᱟᱜ ᱠᱟᱜ ᱠᱚᱣᱟ ᱟᱵᱚ ᱨᱮᱱ ᱩᱱᱠᱩ ᱠᱚᱣᱟᱜ ᱱᱟᱜᱟᱢ ᱡᱟᱱᱤᱡ ᱪᱚᱝ ᱵᱟᱝᱠᱚ ᱵᱟᱰᱟᱭᱟ᱾ ᱡᱩᱫᱤ ᱠᱚ ᱵᱟᱰᱟᱭ ᱠᱟ ᱛᱟᱦᱮᱸᱫ ᱥᱮ, ᱱᱚᱝᱠᱟ ᱱᱟᱜ ᱱᱟᱭᱤᱴ ᱯᱨᱳᱜᱨᱟᱢ ᱥᱮ ᱪᱷᱟᱯᱨᱟ ᱪᱟᱹᱯᱟᱹᱨᱤ ᱡᱟᱦᱟᱸ ᱠᱚ ᱯᱨᱳᱜᱨᱟᱢ ᱦᱩᱭᱩᱜ ᱠᱟᱱᱟ ᱱᱟᱭᱤᱴ ᱯᱨᱳᱜᱨᱟᱢ ᱢᱟᱱᱮ ᱪᱮᱫ ᱵᱚᱱ ᱵᱟᱲᱟᱭᱟ, ᱚᱸᱰᱮ ᱪᱷᱟᱯᱨᱟ ᱪᱷᱟᱯᱨᱤ ᱜᱮᱠᱚ ᱡᱟᱣᱨᱟᱜ ᱠᱟᱱᱟ ᱛᱚ ᱱᱚᱝ ᱠᱟᱱᱟᱜ ᱠᱟᱹᱢᱤ ᱫᱚ ᱦᱳᱭ ᱛᱚ ᱵᱟᱝ ᱠᱚ ᱠᱚᱨᱟᱣ ᱜᱮᱭᱟ᱾ ᱚᱱᱟ ᱟᱹᱛᱳ ᱨᱮᱱ ᱥᱮ ᱚᱱᱟ ᱡᱟᱦᱟᱸᱭ ᱪᱟᱪᱞᱟᱣ ᱠᱚ ᱠᱩᱢᱩᱴ ᱠᱚ ᱢᱮᱱᱟᱜ ᱟᱠᱟᱫ ᱠᱚᱣᱟ ᱩᱱᱠᱩ ᱡᱟᱹᱱᱤᱡ ᱪᱚᱝ ᱱᱚᱣᱟ ᱨᱮᱱᱟᱜ ᱱᱟᱜᱟᱢ ᱵᱟᱝ ᱠᱚ ᱵᱟᱰᱟᱭᱟ, ᱥᱮ ᱵᱟᱝ ᱜᱚᱝᱠᱮ?
ᱦᱳᱭ ᱚᱱᱟ ᱜᱮ᱾ ᱟᱫᱚ ᱚᱱᱟ ᱠᱚ ᱜᱮ ᱡᱟᱦᱟᱸ ᱞᱮᱠᱟ ᱥᱳᱥᱟᱞ ᱢᱤᱰᱤᱭᱟ ᱨᱮ ᱜᱮ ᱧᱮᱞ ᱟᱠᱟᱱᱟ ᱟᱹᱰᱤ ᱜᱟᱱ ᱡᱟᱭᱜᱟ ᱨᱮᱜᱮ ᱡᱟᱦᱟᱸ ᱞᱮᱠᱟ ᱠᱚ ᱢᱟᱱᱟᱣ ᱮᱜ ᱠᱟᱱᱟ ᱱᱚᱣᱟ ᱠᱚ ᱜᱮ ᱱᱤᱡᱮᱨ ᱦᱚᱸ ᱜᱩᱱᱟᱹᱱ ᱵᱟᱲᱟᱜ ᱠᱟᱱᱟ ᱡᱮ ᱱᱚᱝᱠᱟ ᱫᱚ ᱟᱹᱰᱤ ᱩᱥᱟᱹᱨᱟ ᱱᱚᱣᱟ ᱠᱚ ᱡᱤᱱᱤᱥ ᱫᱚ ᱵᱚᱱ ᱫᱚ ᱟᱨ ᱚᱠᱟ ᱞᱮᱠᱟᱛᱮ, ᱦᱮᱸ ᱟᱵᱩ ᱦᱩᱞ ᱢᱟᱦᱟ ᱤᱫᱤ ᱠᱟᱛᱮᱜ ᱵᱚᱱ ᱡᱩᱢᱤᱫᱚᱜᱼᱟ᱾ ᱵᱷᱟᱨᱚᱛ ᱫᱤᱥᱚᱢ ᱨᱮ ᱟᱨ ᱡᱩᱢᱤᱫ ᱠᱟᱛᱮᱫ ᱟᱵᱚᱣᱟᱜ ᱦᱚᱠ ᱟᱹᱭᱫᱟᱹᱨᱤ ᱚᱠᱟ ᱚᱠᱟ ᱞᱮᱠᱟ ᱛᱮᱵᱚᱱ ᱧᱟᱢᱟ ᱩᱱᱠᱤᱱ ᱢᱟ ᱟᱵᱚᱣᱟᱜ ᱦᱚᱸᱠ ᱟᱹᱭᱫᱟᱹᱨᱤ ᱞᱟᱹᱜᱤᱫ ᱠᱤᱱ ᱞᱟᱹᱲᱦᱟᱹᱭ ᱞᱮᱱᱟ ᱡᱤᱣᱤ ᱠᱤᱱ ᱟᱞᱟᱭ ᱞᱮᱫᱼᱟ ᱦᱮᱸ ᱚᱱᱟ ᱜᱮ ᱪᱮᱫ ᱞᱮᱠᱟ ᱨᱮᱵᱚᱱ ᱯᱩᱨᱟᱹᱣᱟ ᱚᱱᱟ ᱜᱮ ᱡᱟᱛᱮ ᱡᱚᱛᱚ ᱦᱚᱲ ᱵᱚᱱ ᱠᱩᱨᱩᱢᱩᱴᱩ ᱞᱮᱠᱷᱟᱱ ᱟᱨ ᱦᱚᱸ ᱱᱟᱯᱟᱭ ᱤᱫᱤ ᱠᱚᱜᱼᱟ
ᱮᱠᱫᱚᱢ ᱮᱠᱫᱚᱢ ᱜᱚᱢᱠᱮ ᱦᱮᱸ ᱟᱫᱚ ᱚᱱᱟ ᱜᱮ ᱦᱟᱸᱜ ᱟᱨ ᱱᱮᱛᱟᱨ ᱫᱚᱵᱚᱱ ᱧᱮᱞᱮᱫ ᱜᱮᱭᱟ ᱥᱳᱥᱟᱞ ᱢᱤᱰᱤᱭᱟ ᱨᱮ ᱛᱟᱹᱣ ᱱᱚᱜᱼᱚ ᱱᱟ ᱧᱮᱞ ᱠᱟᱛᱮ ᱡᱩᱫᱤ ᱩᱱᱠᱩ ᱢᱟᱹᱱᱢᱤ ᱠᱚ ᱵᱟᱝᱠᱚ ᱥᱩᱫᱷᱨᱟᱹᱜᱼᱟ ᱟᱫᱚ ᱪᱤᱠᱟᱛᱮ ᱩᱱᱠᱩ ᱫᱚᱵᱚᱱ ᱞᱟᱹᱭ ᱫᱟᱲᱮᱭ ᱟᱠᱚᱣᱟ ᱵᱟᱝ ᱛᱚ ᱩᱱᱠᱩ ᱭᱟ ᱟᱨ ᱡᱩᱫᱤ ᱚᱱᱟ ᱥᱩᱨ ᱥᱩᱯᱩᱨ ᱨᱮᱱ ᱡᱟᱦᱟᱸ ᱛᱤᱱᱟᱹᱜ ᱟᱨᱚ ᱚᱱᱠᱟ ᱥᱚᱝᱜᱚᱴᱷᱚᱱ ᱠᱚ ᱢᱮᱱᱟᱜ ᱠᱚᱣᱟ ᱩᱱᱠᱩ ᱚᱸᱰᱮ ᱪᱟᱞᱟᱣ ᱠᱟᱛᱮᱜ ᱚᱱᱟ ᱠᱚ ᱨᱚᱲ ᱞᱟᱹᱭ ᱞᱟᱜᱟ ᱟᱠᱚᱣᱟ ᱡᱮ, ᱱᱚᱣᱟ ᱫᱚ ᱵᱟᱝ ᱴᱷᱤᱠᱟ ᱥᱮ ᱵᱟᱝ ᱩᱪᱤᱛ ᱦᱮᱸ ᱱᱚᱝᱠᱟᱱᱟᱜ ᱠᱟᱛᱷᱟ ᱠᱚ ᱛᱚᱵᱮᱱᱟᱜ ᱵᱚᱱᱫᱷ ᱨᱮᱱᱟᱜ ᱤᱭᱟᱹ ᱢᱮ ᱡᱮᱦᱮᱛᱩ ᱩᱱᱠᱩ ᱦᱤᱛᱳᱜ ᱵᱟᱹᱲᱤᱡ ᱰᱟᱦᱟᱨ ᱠᱚ ᱥᱟᱵ ᱟᱠᱟᱫᱟ ᱦᱚᱭᱛᱚ ᱟᱸ ᱡᱩᱫᱤᱭᱚ ᱱᱚᱣᱟ ᱵᱟᱝᱠᱚ ᱟᱸᱡᱚᱢᱮᱜᱼᱟ ᱛᱟᱦᱞᱮ ᱚᱱᱟ ᱠᱚᱨᱮᱱ ᱥᱩᱨ ᱥᱩᱯᱩᱨᱮ ᱡᱟᱦᱟᱸ ᱛᱤᱱᱟᱹᱜ ᱥᱚᱝᱜᱚᱴᱷᱚᱱ ᱢᱮᱱᱟᱜ ᱛᱟᱠᱚᱣᱟ ᱩᱱᱠᱩ ᱡᱩᱫᱤ ᱩᱱᱠᱩᱣᱟᱜ ᱞᱟᱹᱭ ᱛᱮ ᱚᱱᱟ ᱠᱚ ᱵᱚᱱ ᱫᱟᱲᱮᱭᱟᱜᱼᱟ ᱛᱚ ᱟᱹᱰᱤ ᱱᱟᱯᱟᱭᱚᱜᱼᱟ ᱥᱮ ᱜᱚᱝᱠᱮ
ᱦᱳᱭ ᱚᱱᱟ ᱫᱷᱟᱨᱟᱜ ᱜᱮ ᱧᱮᱞ ᱤᱫᱤ ᱡᱮ ᱚᱲᱟᱜ ᱵᱟᱠᱷᱟᱱ ᱢᱟ ᱦᱤᱡᱩᱜ ᱠᱟᱱ ᱫᱤᱱ ᱨᱮ ᱟᱵᱩ ᱨᱮᱱ ᱦᱟᱨᱟᱜ ᱠᱟᱱ ᱡᱩᱣᱟᱹᱱ ᱠᱩᱲᱤ ᱠᱚᱲᱟ ᱠᱩ ᱮᱸ ᱱᱩᱠᱩ ᱢᱟ ᱚᱱᱟ ᱠᱚ ᱜᱮ ᱠᱚ ᱧᱮᱞ ᱪᱮᱫ ᱤᱫᱤᱭᱮᱫᱼᱟ ᱟᱫᱚ ᱱᱚᱣᱟ ᱫᱚ ᱟᱵᱚᱣᱟᱜ ᱠᱩᱨᱩᱢᱩᱴᱩ ᱴᱩ ᱞᱮᱠᱷᱟᱱ ᱜᱮ ᱱᱤᱪᱦᱟᱹ ᱚᱱᱟ ᱠᱚᱫᱚ ᱵᱚᱱᱫᱚᱜᱼᱟ ᱟᱨ ᱦᱮᱸ ᱡᱚᱛᱚ ᱦᱚᱲ ᱦᱮᱸ ᱡᱚᱛᱚ ᱦᱚᱲ ᱵᱚᱱ ᱵᱩᱡᱷᱟᱹᱣ ᱫᱟᱲᱮᱭᱟᱜ ᱛᱮᱼᱼ ᱟᱵᱩ ᱢᱚᱸᱡᱽ ᱦᱩᱭᱩᱜᱼᱟ
ᱦᱳᱭ ᱦᱳᱭ
ᱟᱫᱚ ᱚᱱᱟ ᱜᱮ ᱟᱞᱮ ᱥᱮᱫ ᱦᱚᱸ ᱥᱟᱱᱟᱢ ᱞᱮᱠᱟᱱᱟᱜ ᱟ ᱱᱚᱛᱮ ᱫᱚ ᱚᱱᱠᱟ ᱱᱟᱭᱤᱴ ᱯᱨᱳᱜᱨᱟᱢ ᱫᱚ ᱡᱟᱹᱥᱛᱤ ᱵᱟᱝ ᱦᱩᱭᱩᱜ ᱠᱟᱱᱟ
ᱦᱮᱸ ᱦᱮᱸ
ᱡᱟᱹᱥᱛᱤ ᱱᱚᱛᱮᱭ ᱢᱟ ᱥᱚᱝᱜᱚᱴᱷᱚᱱ ᱠᱚᱦᱚᱸ ᱜᱟᱶᱛᱟ ᱠᱚ ᱟᱹᱰᱤ ᱜᱟᱱ ᱢᱮᱱᱟᱜᱼᱟ ᱛᱚ
ᱟᱪᱪᱷᱟ ᱟᱪᱪᱷᱟ
ᱟᱫᱚ ᱚᱱᱟ ᱠᱚ ᱤᱭᱟᱹ ᱛᱮᱼᱼ ᱱᱚᱛᱮ ᱛᱷᱚᱲᱟ ᱠᱚ ᱵᱚᱛᱚᱨᱚᱜ ᱜᱮᱭᱟ ᱮᱸ ᱚᱱᱠᱟᱱᱟᱜ ᱦᱮᱸ ᱢᱟ ᱞᱟᱹᱭ ᱢᱮ
ᱮᱜ ᱠᱟᱛᱷᱟ ᱫᱚ ᱦᱩᱭᱩᱜ ᱠᱟᱱᱟ ᱢᱟᱱᱮ ᱦᱚᱜᱼᱚᱭ ᱡᱩᱫᱤ ᱱᱤᱛᱚᱜ ᱟᱵᱚ ᱯᱨᱳᱜᱨᱟᱢ ᱠᱚᱵᱚᱱ ᱠᱚᱨᱟᱣ ᱮ ᱟᱥᱮ ᱦᱮᱸ ᱱᱚᱝᱠᱟ ᱱᱚᱣᱟ ᱧᱮᱞᱛᱮ ᱡᱟᱦᱟᱸᱭ ᱦᱟᱯᱮᱱ ᱫᱤᱱ ᱨᱮᱱ ᱯᱚᱝ ᱵᱚᱝᱲᱟ ᱠᱚᱠᱚ ᱦᱤᱡᱩᱜ ᱛᱟᱵᱚᱱᱟ ᱩᱱᱠᱩ ᱫᱚ ᱠᱚ ᱢᱚᱱᱮᱭᱟ ᱡᱟᱹᱱᱤᱡ ᱪᱚᱝ ᱱᱚᱣᱟ ᱫᱚ ᱦᱩᱞ ᱢᱟᱦᱟ ᱫᱚ ᱡᱟᱹᱱᱤᱡ ᱪᱚᱝ ᱨᱟᱹᱥᱠᱟᱹ ᱨᱮᱱᱟᱜ ᱫᱤᱱ ᱠᱟᱱᱟ ᱟᱨ ᱦᱩᱞ ᱢᱟᱦᱟ ᱦᱤᱞᱳᱜ ᱫᱚ ᱚᱱᱠᱟ ᱱᱟᱭᱤᱴ ᱯᱨᱳᱜᱨᱟᱢ ᱠᱚ ᱦᱩᱭᱩᱜᱼᱟ ᱟᱨ ᱚᱱᱟ ᱥᱟᱶ ᱛᱮ ᱡᱟᱦᱟᱸ ᱛᱤᱱᱟᱹᱜ ᱮᱱᱮᱡ ᱠᱚ ᱦᱩᱭᱩᱜᱼᱟ ᱚᱱᱟ ᱩᱱᱠᱩ ᱩᱱᱠᱩ ᱴᱷᱮᱱ ᱫᱚ ᱢᱤᱫᱴᱟᱝ ᱯᱷᱩᱴᱮᱞ ᱨᱟᱠᱟᱵᱟ ᱥᱮ ᱡᱩᱫᱤ ᱟᱵᱚ ᱦᱚᱸ ᱱᱚᱝᱠᱟ ᱵᱚᱱ ᱠᱚᱨᱟᱣ ᱤᱫᱤᱭᱟ ᱦᱩᱞ ᱢᱟᱦᱟ ᱚᱠᱛᱚ ᱨᱮ ᱮᱱᱮᱡ ᱥᱮᱨᱮᱧ ᱨᱟᱹᱥᱠᱟᱹ ᱡᱚᱝ ᱦᱮᱸ ᱟᱨᱚ ᱯᱨᱳᱜᱨᱟᱢ ᱵᱚᱱ ᱠᱚᱨᱟᱣᱟ ᱡᱟᱦᱟᱸᱭ ᱦᱟᱯᱮᱱ ᱫᱤᱱ ᱨᱮ ᱯᱚᱝ ᱯᱚᱸᱜᱲᱟ ᱠᱚ ᱡᱚᱢ ᱩᱱᱠᱩ ᱴᱷᱮᱱ ᱫᱚ ᱱᱚᱣᱟ ᱜᱮ ᱢᱤᱫᱴᱟᱝ ᱯᱷᱩᱴᱟᱹᱣ ᱨᱟᱠᱟᱵᱼᱟ ᱡᱮ ᱛᱟᱞᱦᱮ ᱩᱱ ᱦᱤᱞᱳᱜ ᱫᱤᱱ ᱫᱚ ᱱᱚᱣᱟ ᱠᱟᱱᱟ ᱪᱮ ᱵᱟᱝ ᱜᱚᱝᱠᱮ
ᱦᱳᱭ ᱚᱱᱟ ᱞᱮᱠᱟ ᱜᱮ ᱵᱩᱡᱷᱟᱹᱜ ᱠᱟᱱᱟ ᱟᱨ ᱦᱮᱸ ᱚᱱᱠᱟᱜᱮ ᱫᱤᱱ ᱫᱤᱱ ᱛᱮ ᱪᱟᱞᱟᱜᱼᱼ ᱞᱮᱠᱟ ᱧᱮᱞ ᱟᱹᱵᱩᱜ ᱠᱟᱱ ᱛᱟᱦᱮᱱᱟ ᱟᱫᱚ ᱱᱤᱛᱚᱜ ᱡᱟᱦᱟᱸ ᱞᱮᱠᱟ ᱱᱚᱜᱼᱚᱭ ᱠᱚᱭᱴᱟ ᱵᱚᱪᱷᱚᱨ ᱠᱷᱚᱱᱟᱜ ᱠᱚᱢ ᱟᱠᱟᱱᱟ ᱮ ᱡᱟᱦᱟᱸ ᱞᱮᱠᱟ ᱥᱳᱥᱟᱞ ᱢᱤᱰᱤᱭᱟ ᱨᱮ ᱨᱚᱲ ᱵᱟᱲᱟ ᱟᱠᱟᱫ ᱛᱮ
ᱦᱳᱭ ᱦᱳᱭ।
ᱩᱱᱠᱩ ᱟᱹᱰᱤ ᱜᱟᱱ ᱮ ᱱᱤᱛ ᱫᱚ ᱱᱟᱦᱟᱜ ᱱᱤᱭᱟᱹ ᱵᱟᱨ ᱫᱚ ᱮᱸ ᱚᱱᱠᱟᱱᱟᱜ ᱵᱟᱝ ᱟᱸᱡᱚᱢ ᱠᱟᱱᱟ ᱚᱨᱜᱮᱥᱴᱟᱨ ᱠᱚᱥᱮ ᱚᱱᱟ ᱫᱤᱱ ᱨᱮ ᱵᱚᱞ ᱠᱷᱮᱞᱳᱰ ᱠᱚ ᱦᱩᱭᱩᱜ ᱠᱟᱱᱟ ᱱᱚᱣᱟ ᱠᱚᱫᱚ ᱟ ᱵᱟᱹᱭ ᱵᱟᱹᱭ ᱛᱮ ᱱᱟᱦᱟᱜ ᱱᱤᱛᱚᱜ ᱫᱚ ᱱᱚᱣᱟ ᱠᱚᱢᱚᱜ ᱞᱮᱠᱟ ᱜᱮ ᱧᱮᱞᱚᱜ ᱠᱟᱱᱟ। ᱟᱫᱚ ᱠᱩᱨᱩᱢᱩᱴᱩ ᱞᱮᱠᱷᱟᱱ ᱜᱮ ᱚᱱᱟ ᱠᱚᱫᱚ ᱡᱚᱛᱚᱣᱟᱜ ᱪᱟᱵᱟᱜ ᱜᱮᱭᱟ। ᱮᱸ ᱚᱱᱟ ᱨᱮ ᱟᱵᱚ ᱡᱳᱜᱽ ᱫᱟᱱ ᱵᱟᱝ ᱮᱢᱚᱜ ᱦᱩᱭᱩᱜ
ᱟᱡ ᱟᱡ
ᱦᱮᱸ ᱦᱮᱸ
ᱠᱟᱛᱷᱟ ᱦᱚᱸ ᱠᱟᱱᱟ ᱟᱫᱚ ᱜᱚᱢᱠᱮ ᱦᱮᱸ ᱮᱠᱟᱞ। ᱱᱚᱝᱠᱟ ᱫᱚ ᱦᱩᱭᱩᱜ ᱠᱟᱱᱟ ᱡᱟᱦᱟᱸᱭ ᱯᱨᱳᱜᱨᱟᱢ ᱠᱚ ᱠᱚᱨᱟᱣ ᱫᱟ ᱴᱷᱤᱠ ᱜᱮ ᱩᱱᱠᱩ ᱫᱚ ᱮᱠᱫᱚᱢ ᱛᱚ ᱵᱷᱩᱞᱮᱫ ᱜᱮᱭᱟ ᱠᱚ ᱟᱫᱚ ᱡᱟᱦᱟᱸᱭ ᱚᱱᱟ ᱦᱳᱞᱳᱜ ᱯᱨᱳᱜᱨᱟᱢ ᱧᱮᱧᱮ ᱠᱚ ᱪᱟᱜ ᱠᱟᱱᱟ ᱚᱱᱟ ᱫᱚ ᱟᱵᱚ ᱵᱚᱱ ᱧᱮᱞ ᱫᱚ ᱯᱨᱳᱜᱨᱟᱢ ᱨᱮ ᱪᱮᱫ ᱦᱩᱭᱩᱜ ᱠᱟᱱᱟ ᱱᱤᱭᱟᱹ ᱦᱟᱹᱵᱤᱡ ᱡᱟᱦᱟᱸ ᱦᱩᱰᱤᱧ ᱦᱩᱰᱤᱧ ᱩᱸ ᱟ ᱜᱤᱫᱽᱨ ᱠᱚ ᱥᱮ ᱢᱟᱹᱭ ᱵᱟᱵᱩ ᱛᱟᱠᱚ ᱯᱨᱳᱜᱨᱟᱢ ᱨᱮ ᱪᱟᱣ ᱠᱟᱛᱮ ᱧᱮᱞᱮᱫ ᱵᱚᱱ ᱡᱟᱦᱟᱸ ᱞᱮᱠᱟ ᱥᱳᱥᱟᱞ ᱢᱤᱰᱤᱭᱟ ᱠᱚᱨᱮ ᱚᱠᱟ ᱞᱮᱠᱟ ᱮᱸ ᱵᱷᱟᱭᱨᱟᱞ ᱧᱚᱜᱚᱜ ᱠᱟᱱᱟ ᱧᱮᱞᱮᱫ ᱜᱮᱭᱟ ᱵᱚᱱ ᱛᱚᱻ ᱱᱚᱣᱟ ᱫᱚ ᱮᱸ ᱟᱹᱰᱤ ᱜᱮ ᱵᱟᱹᱲᱤᱡᱚᱜ ᱠᱟᱱᱟ ᱪᱮᱫᱟᱜ ᱟᱵᱚᱣᱟᱜ ᱥᱟᱶᱛᱟ ᱥᱚᱢᱟᱡᱽ ᱫᱚ ᱟᱹᱰᱤ ᱢᱟᱨᱟᱝ ᱢᱤᱫᱴᱟᱝ ᱟᱸ ᱵᱟᱹᱲᱤᱡ ᱚᱨᱥᱚᱝ ᱯᱟᱲᱟᱜ ᱥᱮ ᱪᱮᱫ ᱜᱚᱝᱠᱮ?
ᱦᱳᱭ ᱱᱚᱣᱟ ᱫᱚ ᱮᱠᱫᱚᱢ ᱟᱹᱰᱤ ᱢᱟᱨᱟᱝ ᱵᱟᱹᱲᱤᱡ ᱚᱨᱥᱚᱝ ᱜᱮ ᱯᱟᱲᱟᱜᱼᱟ। ᱦᱮᱸ ᱚᱱᱟ ᱡᱟᱛᱮ ᱡᱮᱢᱚᱱ ᱟᱞᱚ ᱦᱩᱭᱩᱜ ᱢᱟ ᱚᱱᱟᱜᱮ ᱱᱤᱛ ᱫᱚ ᱠᱩᱨᱩᱢᱩᱴᱩ ᱨᱮᱱᱟᱜ ᱡᱟᱹᱨᱩᱲ ᱢᱮᱱᱟᱜ ᱛᱟᱵᱚᱱᱟ।
ᱚ ᱟᱫᱚ ᱚᱱᱟ ᱠᱩᱨᱩᱢᱩᱴᱩ ᱫᱚ ᱟᱫ ᱟᱫᱚ ᱜᱚᱝᱠᱮ ᱚᱱᱟ ᱠᱩᱨᱩᱢᱩᱴᱩ ᱫᱚ ᱪᱤᱠᱟᱛᱮ ᱦᱩᱭ ᱫᱟᱲᱮᱭᱟᱜᱼᱟ ᱚᱱᱟ ᱫᱚ ᱟᱻ ᱡᱟᱦᱟᱸᱭ ᱟᱻ ᱡᱟᱦᱟᱸᱭ ᱨᱮᱱ ᱜᱤᱫᱽᱨᱟᱹ ᱠᱟᱱᱟᱭ ᱥᱮ ᱛᱚ ᱩᱱᱠᱩ ᱜᱟᱨᱡᱮᱱ ᱜᱮ ᱱᱚᱣᱟ ᱨᱮ ᱟᱹᱰᱤ ᱠᱚᱴᱨᱟ ᱧᱚᱜ ᱟᱥᱠᱮᱯ ᱦᱟᱛᱟᱣ ᱦᱩᱭᱩᱜ ᱛᱟᱠᱚᱣᱟ ᱪᱮᱫᱟᱜ ᱵᱟᱝ ᱢᱟ ᱤᱧᱤᱡ ᱜᱤᱫᱽᱨᱟᱹ ᱠᱟᱱᱟᱭ ᱥᱮ ᱤᱧᱤᱢ ᱠᱩᱲᱤ ᱜᱤᱫᱽᱨᱟᱹ ᱠᱟᱱᱟᱭ ᱤᱧ ᱪᱮᱫᱟᱜ ᱤᱧ ᱠᱳᱞᱤᱭᱟ ᱚᱱᱟ ᱯᱨᱳᱜᱨᱟᱢ ᱧᱮᱞ ᱟᱵᱚ ᱛᱚᱵᱚᱱ ᱵᱟᱲᱟᱭ ᱫᱟ ᱯᱨᱳᱜᱨᱟᱢ ᱨᱮ ᱪᱮᱫ ᱦᱩᱭᱩᱜ ᱠᱟᱱᱟ ᱪᱮᱫ ᱵᱟᱝ ᱤᱧ ᱪᱮᱫᱟᱜ ᱤᱧ ᱠᱳᱞᱮᱭᱟ ᱤᱧᱟᱜ ᱜᱤᱫᱽᱨᱟᱹ ᱦᱮᱸ ᱵᱟᱝ ᱜᱚᱝᱠᱮ?
ᱦᱳᱭ ᱱᱤᱦᱟᱹᱛ ᱜᱮ ᱚᱱᱟ ᱠᱚᱫᱚ ᱡᱷᱚᱛᱚ ᱵᱟᱰᱟᱭ ᱜᱮ
ᱟᱪᱪᱷᱟ ᱜᱚᱝᱠᱮ ᱴᱷᱤᱠ ᱜᱮᱭᱟ ᱟᱨᱚ ᱯᱚᱨᱮ ᱛᱮ ᱨᱚᱯᱚᱲ ᱦᱩᱭᱩᱜ ᱜᱚᱝᱠᱮ ᱢᱟ ᱛᱟᱞᱦᱮ ᱦᱮᱸ ᱡᱚᱦᱟᱨ ᱜᱮ ᱜᱚᱝᱠᱮ।